ᱦᱮᱸ ᱜᱚᱝᱠᱮ ᱟᱸᱡᱚᱢᱚᱜ ᱠᱟᱱᱟ ᱨᱚᱲ
ᱦᱮᱸ ᱟᱸᱡᱚᱢᱚᱜ ᱠᱟᱱᱟ,
ᱟᱪᱪᱷᱟ ᱟᱪᱷᱟ,
ᱦᱚᱳᱭ ᱜᱚᱢᱠᱮ ᱮᱱᱟᱝᱜ ᱢᱟᱲᱟᱝ ᱛᱮᱞᱟᱝ ᱫᱞᱟᱝ ᱨᱚᱯᱚᱲ ᱞᱮᱱ ᱛᱟᱦᱮᱸᱫᱼᱱᱟ ᱦᱮᱸ ᱟᱯᱮ ᱢᱟ ᱵᱤᱨ ᱫᱤᱥᱚᱢ ᱞᱮᱠᱟᱜᱮ ᱵᱩᱡᱷᱟᱹᱜ ᱠᱟᱱᱟ ᱟᱯᱮ ᱚᱱᱛᱮ ᱫᱚ ᱵᱤᱨ ᱠᱚᱼᱼ ᱥᱩᱨ ᱜᱮᱭᱟᱯᱮ ᱯᱟᱞᱮ
ᱦᱮᱸ ᱜᱚᱝᱠᱮ ᱟᱞᱮᱭᱟᱜ ᱡᱟᱦᱟᱸ ᱟᱛᱩ ᱫᱚ ᱛᱟᱦᱚᱞᱮ ᱡᱟᱦᱟᱸ ᱥᱮᱫ ᱜᱮᱵᱮᱱ ᱪᱟᱞᱟᱜᱼᱟ ᱱᱚᱣᱟ ᱵᱤᱨ ᱫᱚ ᱯᱟᱨᱚᱢ ᱞᱟᱜᱟᱣ ᱟᱵᱮᱱᱟ ᱾ ᱵᱟᱡᱟᱨ ᱛᱮ ᱥᱮ ᱡᱟᱦᱟᱸ ᱥᱮᱫ ᱜᱮᱵᱮᱱ ᱪᱟᱞᱟᱜ ᱟᱵᱮᱱ ᱯᱮᱲᱟ ᱯᱟᱹᱲᱦᱟᱹ ᱥᱮ ᱤᱥᱠᱩᱞ ᱠᱚᱦᱚᱸ ᱾ ᱟᱵᱮᱱ ᱮᱸᱜ ᱠᱟᱹᱴᱤᱡ ᱨᱮᱦᱚᱸ ᱵᱤᱨ ᱫᱚ ᱯᱟᱨᱚᱢ ᱞᱟᱜᱟᱣ ᱵᱟᱝ ᱠᱟᱱᱟ ᱛᱟᱞᱦᱮ ᱜᱚᱝᱠᱮ ᱟᱯᱮ ᱥᱮᱫ ᱫᱚ ᱵᱤᱨ ᱠᱚᱫᱚ ᱦᱮᱱᱟᱜᱼᱟ ᱥᱮ ᱵᱟᱱᱩᱜᱼᱟ?
ᱦᱮᱸ ᱵᱟᱝ ᱜᱚᱝᱠᱮ ᱟᱞᱮ ᱫᱚ ᱮᱠᱫᱚᱢ ᱪᱮᱫ ᱞᱤᱧ ᱞᱟᱹᱭᱟ ᱟᱞᱮ ᱫᱚ ᱵᱤᱞᱟᱹᱛ ᱠᱟᱱᱟᱞᱮ ᱾ ᱟᱞᱮ ᱱᱚᱰᱮ ᱠᱷᱚᱱᱟᱜ ᱵᱤᱨ ᱫᱚ ᱟᱹᱰᱤ ᱥᱟᱺᱜᱤᱧᱟ ᱢᱮᱱᱫᱚ ᱟᱵᱤᱱ ᱯᱚᱸᱫᱽᱨᱚ ᱵᱤᱥ ᱠᱤᱞᱳᱢᱤᱴᱟᱨ ᱪᱟᱞᱟᱣ ᱦᱩᱭ ᱟᱵᱤᱱᱟ ᱵᱤᱨ ᱫᱚ ᱾
ᱚ ᱟᱪᱪᱷᱟ ᱟᱪᱪᱷᱟ ᱾
ᱥᱩᱨ ᱫᱚ ᱚᱱᱠᱟ ᱫᱚ ᱵᱤᱨ ᱫᱚ ᱵᱟᱪᱩᱜᱼᱟ ᱟᱞᱮ ᱫᱚ ᱢᱤᱫᱴᱟᱝ ᱦᱩᱰᱤᱧ ᱧᱚᱜ ᱜᱟᱰᱟ ᱢᱤᱫᱴᱟᱝ ᱢᱮᱱᱟᱜᱼᱟ ᱾ ᱮᱸᱻ ᱚᱱᱟ ᱜᱟᱰᱟ ᱫᱷᱟᱨᱮ ᱨᱮᱜᱮ ᱛᱟᱞᱮ ᱚᱲᱟᱜ ᱫᱚ ᱾
ᱚᱻ
ᱟᱞᱮ ᱫᱚ ᱜᱟᱰᱟ ᱫᱷᱟᱨᱮ ᱜᱮ ᱞᱟᱹᱭ ᱜᱟᱱᱚᱜᱼᱟ ᱵᱤᱨ ᱫᱚ ᱵᱟᱝᱟ ᱾ ᱟᱨ ᱢᱤᱫ ᱥᱮᱱ ᱫᱚ ᱜᱟᱰᱟ ᱛᱟᱞᱮ ᱟᱨ ᱢᱤᱫ ᱥᱮᱱ ᱫᱚ ᱵᱤᱞᱟᱹᱛ ᱾ ᱢᱤᱫᱴᱮᱱ ᱵᱤᱱ ᱵᱮᱲᱟ ᱦᱟᱸᱥᱩᱨ ᱥᱮᱱ ᱵᱤᱱ ᱠᱚᱭᱚᱜ ᱞᱮᱠᱷᱟᱱ ᱫᱚ ᱢᱤᱫᱴᱟᱝ ᱜᱟᱰᱟ ᱢᱮᱱᱟᱜᱼᱟ ᱾ ᱮᱸ ᱜᱟᱰᱟ ᱯᱟᱨᱚᱢ ᱫᱚ ᱟᱨᱚ ᱮᱴᱟᱜ ᱟᱹᱛᱩ ᱠᱚ ᱢᱮᱱᱟᱜᱼᱟ ᱾ ᱚᱱᱛᱮ ᱫᱚ ᱚᱱᱛᱮ ᱜᱮ ᱪᱟᱞᱟᱣ ᱦᱩᱭᱩᱜᱼᱟ ᱵᱤᱨ ᱫᱚ ᱟᱨ ᱮᱴᱟᱜ ᱥᱮᱱ ᱵᱤᱱ ᱠᱚᱭᱚᱜ ᱞᱮᱠᱷᱟᱱ ᱠᱷᱟᱱ ᱫᱚ ᱱᱚᱛᱮ ᱫᱚ ᱵᱤᱞᱟᱹᱛ ᱟᱨ ᱵᱤᱞᱟᱹᱛ ᱜᱮ ᱾ ᱟᱰᱤ ᱢᱟᱨᱟᱝ ᱵᱤᱞᱟᱹᱛ ᱠᱟᱱ ᱛᱟᱞᱮᱭᱟ ᱚᱱᱟᱫᱚ
ᱛᱟᱞᱦᱮ ᱜᱚᱝᱠᱮ ᱟᱛᱳ ᱥᱩᱨ ᱨᱮᱜᱮ ᱜᱟᱰᱟ ᱠᱚᱫᱚ ᱵᱮᱱ ᱞᱟᱹᱭᱫᱟ᱾ ᱛᱟᱞᱦᱮ ᱱᱚᱣᱟ ᱫᱚ ᱮᱸᱻ ᱱᱚᱣᱟ ᱫᱚ ᱵᱚᱨᱥᱟ ᱨᱮᱜᱮ ᱫᱟᱜ ᱫᱚ ᱩᱛᱩᱜᱼᱟ ᱥᱮ ᱱᱚᱣᱟ
ᱸᱮ ᱵᱟᱝ ᱵᱟᱝ-ᱟ ᱱᱚᱣᱟ ᱫᱚ ᱡᱤᱭᱟᱹᱲ ᱜᱟᱰᱟ ᱜᱮ ᱠᱟᱱᱟ ᱾ ᱱᱚᱣᱟ ᱫᱚ ᱱᱤᱛ ᱠᱚ ᱚᱻ ᱥᱤᱛᱩᱝ ᱫᱤᱱ ᱡᱚᱠᱷᱮᱡ ᱫᱚ ᱠᱟᱹᱴᱤᱡ ᱠᱚᱢ ᱫᱷᱟᱨᱟᱜᱼᱟ ᱫᱟᱜ ᱫᱚ ᱾ ᱱᱚᱣᱟ ᱫᱚ ᱡᱤᱭᱟᱹᱲ ᱜᱟᱰᱟ ᱠᱟᱱᱟ ᱟᱨ ᱱᱚᱜᱼᱚ ᱱᱤᱛᱚᱜ ᱡᱟᱹᱯᱩᱫ ᱞᱮᱠᱟᱱ ᱫᱤᱱ ᱨᱮᱫᱚ ᱱᱤᱛ ᱫᱚ ᱚᱸ ᱟᱹᱰᱤ ᱴᱟᱜ ᱜᱮ ᱯᱮᱨᱮᱡ ᱟᱠᱟᱱᱟ᱾ ᱦᱟᱱᱟ ᱠᱟᱛᱟ ᱱᱚᱣᱟ ᱫᱚ ᱧᱮᱞ ᱞᱮᱠᱷᱟᱱ ᱫᱚ ᱪᱮᱦᱮᱞ ᱪᱮᱯᱮᱞ ᱜᱮᱭᱟ ᱾
ᱦᱮᱸ ᱾
ᱞᱮᱜᱮᱢ ᱞᱮᱜᱮᱢ ᱞᱤᱸᱜᱤᱱ ᱠᱟᱱᱟ᱾ ᱟᱞᱮ ᱫᱚ ᱫᱚᱲᱚᱝ ᱫᱚᱲᱚᱝ ᱰᱷᱤᱯ ᱨᱮ ᱞᱟᱹᱭ ᱜᱟᱱᱚᱜᱼᱟ ᱟᱨ ᱠᱤ ᱾ ᱢᱟᱱᱮ ᱠᱟᱱ ᱜᱟᱰᱟ ᱰᱷᱤᱯ ᱨᱮ, ᱟᱨ ᱱᱚᱣᱟ ᱢᱤᱫᱴᱟᱝ ᱞᱤᱧ ᱞᱟᱹᱭᱟᱵᱤᱱ ᱠᱟᱱᱟ, ᱱᱚᱜᱼᱚᱭ ᱛᱤᱱᱟᱹᱜ ᱜᱟᱱ ᱥᱮᱨᱢᱟ ᱢᱟᱲᱟᱝ ᱪᱚ ᱟᱫᱚ ᱡᱟᱦᱠᱟ ᱮᱸ ᱜᱟᱰᱟ ᱢᱮᱱᱟᱜ ᱛᱟᱞᱮ ᱛᱮ ᱥᱩᱵᱤᱫᱷᱟ ᱞᱮ ᱧᱟᱢᱟ ᱰᱟᱝᱨᱤ, ᱢᱮᱨᱚᱢ ᱡᱚᱢ ᱧᱩ ᱮᱸ ᱛᱩᱯᱩᱱ ᱠᱚᱨᱮ ᱞᱩᱜᱽᱲᱤ ᱞᱟᱯᱚ ᱥᱟᱯᱷᱟ ᱠᱚᱨᱮ ᱟᱨ ᱦᱩᱲᱩ ᱪᱟᱥ ᱞᱟᱹᱜᱤᱫ ᱫᱟᱜ ᱞᱮ ᱨᱟᱠᱟᱵᱟ ᱾ ᱟᱫᱚ ᱚᱱᱠᱟᱜᱮ ᱵᱚᱛᱚᱨ ᱠᱟᱴᱤᱡ ᱢᱮᱱᱟᱜ ᱛᱟᱞᱮᱭᱟ ᱟᱨᱠᱤ ᱾ ᱮᱸ ᱢᱤᱫ ᱢᱤᱫ ᱥᱮᱫ ᱫᱚ ᱱᱚᱣᱟ ᱫᱟᱜ ᱛᱮᱦᱚᱸ ᱞᱮ ᱟᱹᱛᱩ ᱜᱚᱫᱚᱜ ᱜᱮᱭᱟ, ᱵᱳᱚᱦᱮᱞ ᱜᱚᱫᱚᱜ ᱟᱞᱮ ᱾
ᱚ ᱛᱟᱞᱦᱮ ᱟᱹᱰᱤ ᱡᱟᱹᱥᱛᱤ ᱜᱮ ᱫᱟᱜ ᱫᱚ ᱟᱹᱛᱩᱜ ᱜᱮᱭᱟ ᱦᱮᱸ ᱾
ᱦᱮᱸ ᱫᱟᱜ ᱫᱚ ᱜᱟᱰᱟ ᱫᱚ ᱢᱟᱨᱟᱝ ᱧᱚᱜ ᱜᱮᱭᱟ ᱮ ᱟᱹᱰᱤ ᱵᱚᱛᱚᱨ ᱦᱚᱸ ᱵᱚ ᱛᱚᱨ ᱜᱮᱭᱟ ᱨᱟᱹᱥᱠᱟᱹ ᱦᱚᱸ ᱵᱩᱡᱷᱟᱹᱜᱼᱟ, ᱵᱚᱛᱚᱨ ᱦᱚᱸ ᱵᱩᱡᱷᱟᱹᱜᱼᱟ ᱛᱤᱱᱟᱹᱜ ᱜᱟᱱ ᱛᱮᱦᱮᱧ ᱠᱷᱚᱱᱟᱜ ᱜᱮᱞ ᱥᱮᱨᱢᱟ ᱜᱟᱱ ᱢᱟᱲᱟᱝ
ᱦᱩᱸ
ᱱᱚᱝᱠᱟ ᱵᱟᱱ ᱮᱱᱟ ᱚᱱᱟ ᱜᱟᱰᱟ ᱫᱟᱜ ᱛᱮ ᱟᱹᱰᱤ ᱜᱟᱱ ᱦᱚᱲᱟᱜ ᱜᱮ ᱚᱲᱟᱜ ᱮ ᱨᱟᱯᱩᱫ ᱤᱫᱤ ᱠᱮᱫ ᱛᱟᱠᱚᱣᱟ ᱦᱮᱸ ᱟᱞᱮ ᱚᱲᱟᱜ ᱦᱚᱸ ᱤᱱᱟᱹ ᱥᱮᱨᱢᱟ ᱜᱮ ᱨᱟᱹᱯᱩᱫ ᱮᱱ ᱛᱟᱞᱮᱭᱟ
ᱚ ᱟᱪᱪᱷᱟ ᱟᱪᱪᱷᱟ ᱛᱟᱞᱦᱮ ᱟᱹᱰᱤ ᱢᱟᱨᱟᱝ ᱜᱮᱭᱟ ᱜᱟᱰᱟ ᱫᱚ?
ᱜᱟᱰᱟ, ᱜᱟᱰᱟ ᱫᱚ ᱟᱹᱰᱤ ᱢᱟᱨᱟᱝ ᱜᱮᱭᱟ ᱮᱠᱫᱚᱢ ᱨᱟᱠᱟᱵ ᱦᱟᱹᱤᱡᱩᱜᱼᱟ ᱵᱚ ᱛᱚᱨ ᱜᱮ ᱧᱮᱞᱚᱜᱼᱟ ᱟᱫᱚ ᱵᱟᱨᱥᱤᱧ ᱯᱮᱫᱤᱱ ᱚᱲᱟᱜ ᱵᱟᱹᱜᱤ ᱦᱚᱴᱚ ᱠᱟᱛᱮ ᱞᱮ ᱪᱟᱞᱟᱣ ᱞᱮᱱ ᱛᱟᱦᱮᱜᱼᱟ ᱮᱴᱟᱜ ᱡᱟᱭᱜᱟ ᱟᱨᱠᱤ ᱦᱟᱱᱟ ᱵᱟᱡᱟᱨ ᱥᱮᱱ ᱜᱷᱩᱴᱩ ᱥᱮᱱ
ᱚ ᱟᱪᱪᱷᱟ ᱟᱪᱪᱷᱟ ᱟᱪᱪᱷᱟ
ᱱᱚᱜ ᱱᱚᱝᱠᱟᱱ ᱡᱟᱭᱜᱟ ᱠᱟᱱᱟ ᱟᱞᱮ ᱫᱚ ᱱᱟᱜ
ᱛᱚ ᱟᱹᱞᱤᱧ ᱫᱚᱞᱤᱧ ᱢᱚᱱᱮ ᱠᱮᱫᱟ ᱦᱳᱭᱛᱳ ᱦᱩᱰᱤᱧ ᱧᱚᱜ ᱜᱮᱭᱟ ᱟᱞᱮ ᱱᱚᱸᱰᱮ ᱦᱚᱸ ᱦᱤᱱᱟᱜᱼᱟ, ᱦᱮᱸ ᱛᱟᱦᱞᱮ ᱩᱱᱟᱹᱜ ᱢᱟᱨᱟᱝ ᱫᱚ ᱵᱟᱝ ᱠᱟᱱᱟ ᱟᱛᱩ ᱠᱷᱚᱱᱟᱜ ᱫᱚ ᱠᱟᱹᱴᱤᱡ ᱞᱟᱛᱟᱨ ᱧᱚᱜ ᱥᱮᱜ ᱨᱮᱜᱤ ᱦᱮᱱᱟᱜᱼᱟ ᱫᱟᱜ ᱠᱚ ᱪᱮᱦᱮᱞ ᱪᱮᱯᱮᱞᱚᱜ ᱨᱚᱦᱚᱸ ᱱᱚᱣᱟ ᱫᱚ ᱟᱛᱳ ᱥᱮᱫ ᱫᱚ ᱩᱱᱟᱹᱜ ᱥᱟᱺᱜᱤᱧ ᱫᱚ ᱵᱟᱝ ᱦᱤᱡᱩᱜᱼᱟ ᱦᱮᱸ ᱛᱟᱞᱦᱮ ᱫᱟᱜ ᱱᱚᱣᱟ ᱡᱟᱹᱯᱩᱫ ᱨᱮᱜᱮ ᱱᱚᱣᱟ ᱯᱳᱞ ᱪᱮᱛᱟᱱ ᱛᱮᱜᱮ ᱯᱟᱨᱚᱢᱚᱜᱼᱟ ᱱᱚᱠᱟ ᱪᱟᱞᱟᱜ ᱦᱩᱭᱩᱜᱼᱟ ᱟᱹᱰᱤ ᱩᱴᱩᱞ ᱰᱩᱢᱩᱞ ᱜᱮ ᱫᱟᱜ ᱩᱛᱩᱜᱼᱟ
ᱦᱳᱭ ᱜᱚᱢᱠᱮ ᱟᱞᱮ ᱦᱚᱸ ᱱᱚᱣᱟ ᱡᱟᱸᱦᱟ ᱟᱞᱮᱭᱟᱜ ᱮᱴᱟᱜ ᱫᱤᱠᱞᱮ ᱪᱟᱣ ᱞᱮᱠᱷᱟᱱ ᱡᱟᱦᱟ ᱵᱟᱡᱟᱨ ᱞᱮ ᱪᱟᱞᱟᱜᱼᱟ ᱟᱞᱮᱭᱟᱜ ᱡᱟᱦᱟᱸ ᱮᱸ ᱥᱩᱨ ᱨᱮᱱᱟᱜ ᱵᱟᱡᱟᱨ ᱛᱟᱞᱮ ᱡᱟᱸᱦᱟᱭ ᱡᱟᱸᱦᱟᱨᱮ ᱟᱞᱮᱭᱟᱜ ᱦᱟᱴ ᱥᱚᱫᱟ ᱵᱟᱡᱟᱨ ᱠᱚ ᱦᱩᱭᱩᱜᱼᱟ ᱚᱱᱟ ᱫᱚ ᱱᱚᱣᱟ ᱦᱚᱯᱚᱱ ᱧᱚᱜ ᱯᱳᱣᱞᱳ ᱠᱚ ᱵᱮᱱᱟᱣ ᱠᱟᱜ ᱞᱮᱭᱟ ᱚᱱᱟ ᱠᱚᱫᱚ ᱱᱤᱛᱚᱜ ᱫᱚ ᱰᱩᱵᱩᱡ ᱨᱮᱜᱮ ᱢᱮᱱᱟᱜᱼᱟ
ᱦᱚ ᱦᱚ ᱵᱟᱠᱷᱟᱱ ᱱᱚᱣᱟ ᱜᱟᱰᱟ ᱠᱚᱫᱚ ᱟᱹᱰᱤ ᱡᱳᱨ ᱜᱮᱞᱤᱧ ᱠᱩᱥᱤᱭᱟᱜᱼᱟ ᱜᱚᱝᱠᱮ ᱦᱮᱸ ᱟᱛᱳ ᱥᱳᱨ ᱨᱮ ᱛᱟᱦᱮ ᱞᱮᱱᱠᱷᱟᱱ ᱱᱚᱝᱠᱟ ᱛᱩᱯᱩ ᱵᱟᱲᱟ ᱥᱮ ᱦᱮᱸ ᱡᱟᱦᱟᱱᱟᱜ ᱜᱮ ᱟᱨᱠᱤ ᱡᱮ ᱚᱱᱛᱮ ᱠᱚ ᱪᱟᱞᱟᱣ ᱵᱟᱲᱟᱜ ᱦᱩᱛᱩᱢ ᱠᱚ ᱦᱮᱸ ᱛᱟᱦᱞᱮ ᱫᱚᱢᱮ ᱢᱟᱨᱟᱝ ᱵᱟᱝ ᱨᱮᱦᱚᱸ ᱦᱚᱯᱚᱱ ᱦᱚᱯᱚᱱ ᱛᱟᱦᱮᱱ ᱨᱮᱦᱚ ᱟᱹᱰᱤ ᱨᱟᱹᱥᱠᱟᱹ ᱜᱮ ᱵᱩᱡᱩᱜᱚᱜᱼᱟ ᱦᱮᱸ ᱱᱚᱝᱠᱟ ᱫᱟᱜ ᱠᱚ ᱛᱩᱜ ᱢᱟᱭ ᱛᱳᱯᱳ ᱵᱟᱲᱟ ᱠᱚ
ᱟᱵᱚ ᱫᱚ ᱟᱹᱫᱤᱵᱟᱹᱥᱤ ᱦᱚᱲ ᱠᱟᱱᱟᱵᱚᱱ ᱟᱵᱚ ᱫᱚ ᱥᱟᱱᱛᱟᱲ ᱡᱟᱹᱛᱤ ᱠᱟᱱᱟ ᱵᱚᱱ ᱯᱟᱹᱦᱤᱞ ᱦᱟᱯᱲᱟᱢ ᱠᱚᱫᱚ ᱚ ᱱᱤᱱᱟᱹᱜ ᱜᱟᱱ ᱫᱚᱨᱠᱟᱨ ᱠᱷᱟᱛᱤᱨ ᱛᱮᱜᱮ ᱯᱟᱞᱮ ᱧᱮᱞ ᱟᱵᱤᱱ ᱟᱵᱚ ᱟᱹᱫᱤᱵᱟᱹᱥᱤ ᱠᱷᱮᱨᱣᱟᱲ ᱵᱚᱸᱝᱥᱚ ᱦᱚᱲ ᱠᱚᱫᱚ ᱵᱤᱥᱤ ᱡᱟᱭᱜᱟ ᱜᱮ ᱟᱹᱰᱤ ᱡᱟᱭᱜᱟ ᱜᱮ ᱵᱤᱨ ᱫᱷᱟᱨᱮ ᱵᱩᱨᱩ ᱫᱷᱟᱨᱮ ᱵᱟᱝᱠᱷᱟᱱ ᱫᱚ ᱱᱚ ᱱᱚᱝᱠᱟ ᱜᱟᱰᱟ ᱱᱟᱹᱭ ᱜᱟᱰᱟ ᱫᱷᱟᱨᱮ ᱨᱮᱜᱮ ᱠᱚ ᱜᱤᱨᱟᱹᱵᱟᱹᱥᱤ ᱠᱟᱱᱟ ᱱᱚᱜ ᱱᱚᱣᱟ ᱠᱚ ᱥᱩᱵᱤᱫᱷᱟ ᱦᱟᱛᱟᱣ ᱠᱷᱟᱛᱤᱨ ᱜᱮ
ᱦᱮᱸ
ᱟᱵᱚ ᱵᱚᱱ ᱧᱮᱞ ᱞᱮᱠᱷᱟᱱ ᱥᱚᱦᱚᱨ ᱵᱟᱡᱟᱨ ᱠᱚᱨᱮ ᱫᱚ ᱟᱵᱚ ᱫᱚ ᱟᱹᱰᱤ ᱠᱚᱢ ᱫᱷᱟᱨᱟ ᱜᱮ ᱢᱮᱱᱟᱜ ᱵᱚᱱᱟ
ᱦᱩᱸᱻᱻᱻᱻ ᱛᱚ
ᱟᱯᱮ ᱢᱟ ᱵᱤᱨ ᱫᱤᱥᱚᱢ ᱠᱟᱱᱟ ᱯᱮ ᱵᱤᱨ ᱫᱤᱥᱚᱢ ᱨᱮᱱᱟᱜ ᱢᱤᱫ ᱵᱟᱨ ᱚᱝᱠᱟᱱᱟᱜ ᱱᱟᱯᱟᱭ ᱠᱟᱛᱷᱟ ᱠᱚ ᱠᱟᱴᱤᱡ ᱞᱟᱹᱭ ᱛᱟᱵᱚᱱ ᱢᱮ
ᱦᱮᱸ ᱜᱚᱝᱠᱮ ᱦᱚᱸᱜᱼᱚᱭ ᱱᱤᱛᱳᱜ ᱫᱚ ᱱᱚᱜᱼᱚᱭ ᱫᱟᱜ ᱡᱟᱹᱲᱤ ᱫᱤᱱ ᱠᱟᱱᱟ ᱛᱟᱞᱦᱮ ᱥᱟᱠᱟᱢ ᱠᱚ ᱥᱮᱭᱟᱜᱼᱟ ᱱᱚᱝᱠᱟ ᱩᱫ ᱯᱩᱴᱠᱟᱹ ᱠᱚᱫᱚ ᱟᱹᱰᱤ ᱡᱟᱹᱥᱛᱤ ᱜᱮᱠᱚ ᱦᱩᱭᱩᱜᱼᱟ ᱛᱟᱞᱦᱮ ᱫᱤᱱᱟᱹᱢ ᱜᱮ ᱱᱚᱝᱠᱟ ᱵᱤᱨ ᱥᱮᱜ ᱪᱟᱞᱟᱜ ᱦᱩᱭᱩᱜ ᱠᱟ ᱠᱟᱱᱟ ᱟᱛᱳ ᱥᱩᱨ ᱨᱮ ᱠᱟᱱᱟ ᱛᱚ ᱛᱟᱦᱚᱞᱮ ᱟᱛᱳ ᱠᱷᱚᱱᱟᱜ ᱵᱮᱱ ᱩᱰᱩᱠ ᱞᱮᱱ ᱠᱷᱟᱱ ᱵᱤᱨ ᱨᱮ ᱜᱮ ᱵᱮᱱ ᱵᱚᱞᱚᱱᱟ᱾ ᱛᱟᱦᱞᱮ ᱯᱚᱛᱤ ᱫᱤᱱ ᱜᱮ ᱟᱹᱜᱩᱭ ᱦᱩᱭᱩᱜ ᱠᱟᱱᱟ ᱩᱫ ᱠᱚ ᱫᱚᱼ ᱛᱟᱦᱞᱮ ᱫᱤᱱᱟᱹᱢ ᱞᱮᱠᱟ ᱜᱮ ᱡᱚᱢ ᱫᱚ ᱦᱩᱭᱩᱜ ᱠᱟᱱᱟ ᱟᱨ ᱯᱩᱴᱠᱟᱹ ᱫᱚ ᱜᱚᱝᱠᱮ ᱠᱮ ᱱᱚᱝᱠᱟ ᱚᱛ ᱵᱷᱤᱛᱤᱨ ᱨᱮ ᱠᱚ ᱛᱟᱦᱮᱱᱟ ᱛᱚ ᱥᱮ ᱠᱚ ᱠᱟᱹᱴᱤᱡ ᱠᱚ ᱩᱰᱩᱜ ᱠᱟᱜᱼᱟ ᱱᱚᱣᱟ ᱫᱚ ᱡᱷᱚᱛᱚ ᱦᱚᱲᱟᱜ ᱢᱮᱫ ᱨᱮ ᱫᱚ ᱵᱟᱝ ᱠᱚ ᱞᱟᱜᱟᱜᱼᱟ ᱛᱟᱦᱞᱮ ᱡᱚᱛᱚ ᱦᱚᱲ ᱫᱚ ᱵᱟᱝ ᱠᱚ ᱧᱟᱢ ᱠᱚ ᱜᱮᱭᱟ᱾ ᱟᱨ ᱦᱮᱸ ᱵᱤᱨ ᱫᱷᱟᱨᱮ ᱦᱚᱲ ᱦᱚᱛᱮᱡ ᱛᱮ ᱢᱤᱫᱴᱮᱱ ᱥᱩᱵᱤᱫᱷᱟ ᱦᱩᱭ ᱠᱟᱱᱟ ᱱᱚᱣᱟ ᱥᱟᱦᱟᱱ ᱥᱮ ᱥᱟᱠᱟᱢ ᱛᱮ ᱫᱚ ᱵᱟᱝᱞᱮ ᱚᱵᱷᱟᱵᱚᱜ ᱜᱮᱭᱟ ᱛᱟᱦᱚᱞᱮ ᱥᱤᱡᱤᱱ ᱨᱮ ᱡᱟᱸᱦᱟ ᱥᱟᱠᱟᱢ ᱠᱚᱞᱮ ᱯᱟᱹᱴᱤ ᱜᱮᱭᱟ ᱚᱱᱟ ᱛᱮ ᱦᱚᱸ ᱱᱚᱣᱟ ᱫᱚᱦᱚ ᱥᱩᱢᱩᱝ ᱯᱚᱭᱥᱟ ᱫᱚ ᱵᱟᱝ ᱦᱩᱭᱩᱜ ᱨᱮ ᱦᱚᱸ ᱱᱚᱝᱠᱟ ᱦᱟᱴ ᱵᱟᱡᱟᱨ ᱪᱟᱞᱟᱣ ᱥᱮ ᱦᱟᱛ ᱠᱷᱚᱨᱪᱟ ᱪᱟᱞᱟᱣ ᱞᱮᱠᱟ ᱫᱚ ᱯᱚᱭᱥᱟ ᱠᱚ ᱠᱚ ᱫᱚ ᱩᱰᱩᱠᱚᱜ ᱜᱮᱭᱟ ᱦᱮᱸ ᱟᱨ
ᱫᱚ ᱦᱟᱸᱜ ᱵᱤᱨ ᱫᱷᱟᱨᱮ ᱦᱚᱲᱟᱜ ᱫᱚ ᱥᱩᱵᱤᱫᱟ ᱛᱟᱦᱚᱞᱮ ᱵᱚᱱ ᱧᱟᱢ ᱮᱫ ᱜᱮᱭᱟ ᱚᱱᱟ ᱫᱚᱼᱼ ᱡᱟᱸᱦᱟ ᱞᱮᱠᱟ ᱥᱟᱦᱟᱱ ᱥᱟᱠᱟᱢ ᱵᱚᱱ ᱟᱹᱜᱩ ᱫᱟᱲᱮᱭᱟᱜ ᱠᱟᱱᱟ ᱚᱱᱠᱟ ᱜᱮ ᱩᱫ ᱠᱚ ᱯᱩᱴᱠᱟᱹ ᱠᱚᱦᱚᱸ ᱵᱚᱱ ᱡᱚᱢ ᱮᱫᱟ, ᱟᱪᱪᱷᱟ ᱜᱚᱢᱠᱮ ᱩᱫ ᱢᱟ ᱟᱹᱰᱤ ᱨᱚᱠᱚᱢ ᱩᱫ ᱠᱚ ᱞᱟᱹᱭᱟ ᱟᱹᱰᱤ ᱨᱚᱠᱚᱢ ᱩᱫ ᱜᱮ ᱧᱟᱢᱚᱜᱼᱟ।
ᱦᱮᱸ ᱜᱚᱝᱠᱮ ᱟᱹᱰᱤ ᱨᱚᱠᱚᱢᱟᱜ ᱜᱮ ᱟᱵᱮᱱ ᱦᱮᱸ ᱱᱚᱣᱟ ᱯᱟᱴᱠᱟ ᱩᱫ ᱵᱮᱱ ᱟᱸᱡᱚᱢ ᱠᱟᱫᱟ ᱦᱮᱸᱫᱮ ᱯᱟᱴᱠᱟ, ᱯᱩᱲ ᱯᱟᱴᱠᱟ, ᱥᱮ ᱛᱚᱨᱢᱟᱞ ᱩᱫ ᱦᱮᱸ। ᱛᱟ ᱯᱚᱨ ᱦᱮᱸ ᱜᱚᱞᱟᱯ ᱜᱚᱞᱟᱯ ᱟᱜ ᱵᱮᱱ ᱧᱮᱞᱟ ᱦᱮᱸ ᱚᱱᱟ ᱫᱚ ᱥᱤᱢ ᱠᱩᱠᱩᱲᱩᱡ ᱩᱫ ᱞᱮ ᱢᱮᱛᱟᱜᱼᱟ। ᱟᱨ ᱩᱫ- ᱟᱨ ᱠᱩᱫᱽ ᱨᱚᱝ ᱟᱜ ᱡᱟᱸᱦᱟ ᱩᱫ ᱫᱚ ᱚᱱᱟ ᱫᱚ ᱠᱩᱫᱽ ᱩᱫ ᱜᱮᱞᱮ ᱢᱮᱛᱟᱜᱼᱟ। ᱦᱮᱸ ᱛᱟ ᱯᱚᱨ ᱟᱨ ᱱᱚᱝᱠᱟ ᱠᱷᱮᱛ ᱠᱚ ᱪᱟᱞᱟᱣ ᱞᱮᱱ ᱠᱷᱟᱱ ᱱᱚᱝᱠᱟ ᱠᱷᱮᱛ ᱫᱷᱟᱨᱮ ᱠᱚ ᱨᱮ ᱡᱟᱸᱦᱟ ᱵᱩᱱᱩᱢ ᱠᱚᱨᱮᱫ ᱦᱚᱸ ᱱᱚᱝᱠᱟ ᱢᱩᱪ ᱪᱮᱛ ᱩᱫ ᱜᱚᱝᱠᱮ ᱚᱱᱟ ᱠᱟᱹᱴᱤᱡ ᱠᱟᱹᱴᱤᱡ ᱟᱜ ᱵᱩᱱᱩᱢ ᱨᱮ ᱡᱟᱱᱟᱢᱚᱜᱼᱟ?
ᱦᱳᱭ।
ᱢᱟᱡᱷᱮ ᱢᱚᱫᱽᱫᱷᱮ ᱧᱟᱢᱚᱜ ᱜᱮᱭᱟ ᱛᱟᱦᱚᱞᱮ ᱚᱱᱟ ᱦᱚᱸ ᱩᱛᱩ ᱵᱟᱲᱟ ᱠᱮᱫ ᱜᱮᱭᱟ ᱥᱮᱞᱮ ᱞᱟᱫ ᱞᱟᱜᱼᱟ ᱟᱹᱰᱤ ᱡᱟᱹᱥᱛᱤ ᱜᱮ ᱥᱤᱵᱤᱞ ᱠᱟᱱ ᱛᱟᱦᱮᱸᱱ। ᱛᱟᱸᱦᱚᱞᱮ ᱜᱚᱝᱠᱮ ᱟᱯᱮ ᱥᱮᱫ ᱫᱚ ᱵᱮᱱ ᱞᱟᱹᱭᱫᱟ ᱡᱮ ᱵᱤᱨ ᱫᱚ ᱟᱹᱰᱤ ᱥᱟᱺᱜᱤᱧ ᱜᱮᱭᱟ ᱛᱟᱦᱚᱞᱮ ᱩᱫᱽ ᱫᱚᱯᱮ ᱡᱚᱢ ᱨᱮᱱᱟᱜ ᱥᱩᱵᱤᱫᱟ ᱠᱚ ᱫᱚ ᱯᱮ ᱧᱟᱢ ᱮᱫᱟ ᱥᱮ ᱵᱟᱝ?
ᱦᱳᱭ, ᱟᱫᱚ ᱫᱚᱢᱮ ᱵᱚ ᱪᱮᱫᱟᱜ ᱥᱮ ᱵᱤᱨ ᱠᱷᱚᱱᱟᱜ ᱟᱹᱰᱤ ᱥᱟᱦᱟ ᱨᱮ ᱢᱮᱱᱟᱜ ᱠᱷᱟᱹᱱᱤᱠ ᱥᱩᱨ ᱧᱚᱜ ᱨᱮᱜᱮ ᱦᱟᱴ ᱠᱚ ᱦᱩᱭᱩᱜᱼᱟ ᱟᱫᱚ
ᱚ ᱟᱪᱪᱷᱟ ᱟᱪᱪᱷᱟ ᱦᱮᱸ।
ᱵᱟᱲᱟᱭᱟ।
ᱮᱜ ᱚ ᱜᱚᱝᱠᱮ ᱢᱟᱡᱷᱮ ᱢᱚᱫᱽᱫᱷᱮ ᱠᱟᱹᱴᱤᱡ ᱨᱚᱲ ᱠᱟᱴᱟᱣ ᱠᱟᱴᱟᱜ ᱠᱟᱱ ᱛᱟᱵᱮᱱᱟ। ᱟᱸ
ᱦᱳᱭ ᱚᱱᱮ ᱚᱱᱠᱟ ᱦᱟᱸᱜ-ᱟ ᱩᱫᱽ ᱠᱚ ᱦᱟᱜ ᱚᱱᱮ ᱚᱱᱠᱟ ᱜᱮ ᱦᱟᱜ ᱮ ᱠᱟᱹᱡ ᱠᱟᱹᱡ ᱧᱟᱢᱟ ᱟᱨᱠᱤ।
ᱚ ᱟᱪᱪᱷᱟ ᱟᱪᱪᱷᱟ, ᱦᱮᱸ ᱜᱚᱝᱠᱮ ᱞᱟᱦᱟ ᱛᱮᱦᱚᱸ ᱱᱚᱝᱠᱟ ᱟᱞᱮ ᱟᱞᱮ ᱵᱩᱥᱩᱵ ᱩᱫ ᱥᱮ ᱦᱮᱸ ᱚᱲᱟᱜ ᱫᱷᱟᱨᱮ ᱨᱮ ᱜᱮ ᱱᱚᱝᱠᱟ ᱵᱩᱥᱩᱵ ᱠᱚ ᱥᱮᱭᱟᱜ ᱛᱟᱦᱮᱱ। ᱛᱟᱦᱚᱞᱮ ᱟᱨ ᱱᱚᱝᱠᱟ ᱞᱟᱦᱟ ᱛᱮ ᱫᱚ ᱵᱩᱥᱩᱵ ᱪᱟᱞ ᱚᱲᱟᱜ ᱜᱮ ᱛᱟᱸᱦᱮᱡᱼᱼ ᱠᱟᱱ ᱛᱟᱞᱮᱭᱟ ᱛᱟᱦᱚᱞᱮ ᱪᱟᱞ ᱨᱮ ᱜᱮ ᱵᱩᱥᱩᱵ ᱩᱫᱽ ᱠᱚ ᱦᱩᱭᱩᱜ ᱠᱟᱱ ᱛᱟᱸᱦᱮᱱ। ᱟᱨ ᱱᱮᱛᱟᱨ ᱫᱚ ᱵᱩᱥᱩᱵ ᱪᱟᱞ ᱚᱲᱟᱜ ᱫᱚ ᱪᱟᱵᱟᱣ ᱟᱠᱟᱱᱟ ᱦᱮᱸ ᱡᱚᱛᱚ ᱦᱚᱲ ᱜᱮ ᱮᱰᱵᱷᱮᱥᱴᱟᱨ ᱥᱮ ᱴᱤᱱ ᱠᱚ ᱠᱚ ᱞᱟᱜᱟᱣ ᱟᱠᱟᱫᱟ ᱟᱨ ᱱᱚᱣᱟ ᱟᱸᱜ ᱜᱟᱹᱰᱤ ᱠᱚ ᱠᱚ ᱩᱰᱩᱜ ᱠᱟᱱ ᱛᱮ ᱟᱫᱚ ᱱᱤᱛᱚᱜ ᱫᱚ ᱡᱚᱛᱚ ᱦᱚᱲ ᱜᱮ ᱠᱷᱮᱛ ᱨᱮᱜᱮ ᱠᱚ ᱫᱟᱞ ᱦᱚᱪᱚᱭ ᱮᱫᱟ ᱠᱚ ᱦᱳᱲᱳ ᱠᱚ। ᱛᱟᱦᱚᱞᱮ ᱵᱩᱥᱩᱵ ᱠᱚᱫᱚ ᱵᱟᱝ ᱠᱚ ᱟᱹᱜᱩᱭ ᱮᱫᱟ ᱦᱮᱸ ᱵᱚᱥᱛᱟ ᱛᱮ ᱮᱠᱟᱞ ᱛᱮ ᱯᱩᱨᱟᱹᱣ ᱠᱟᱛᱮᱫ ᱠᱚ ᱟᱹᱜᱩᱭ ᱮᱫᱟ। ᱛᱟᱦᱚᱞᱮ ᱵᱩᱥᱩᱵ ᱩᱫ ᱠᱚᱫᱚ ᱱᱮᱛᱟᱨ ᱫᱚ ᱵᱟᱝ ᱧᱮᱞ ᱧᱟᱢᱚᱜ ᱠᱟᱱᱟ ᱟᱨ ᱟᱹᱰᱤ ᱟᱹᱰᱤᱜᱟᱱ ᱦᱚᱲ ᱜᱮᱠᱚ ᱟᱹᱜᱩᱭᱮᱫᱟ ᱡᱟᱸᱦᱟᱭ ᱠᱚᱨᱮᱱ ᱰᱟᱹᱝᱨᱤ ᱠᱚ ᱦᱮᱱᱟᱜ ᱠᱚᱣᱟ ᱦᱮᱸ ᱩᱱᱠᱩ ᱜᱮ᱾ ᱦᱮᱸ ᱠᱟᱹᱴᱤᱡ ᱵᱩᱥᱩᱵ ᱠᱚᱫᱚ ᱠᱚ ᱫᱚᱦᱚᱭᱮᱫᱟᱠᱚ ᱵᱟᱠᱷᱟᱱ ᱫᱚ ᱦᱩᱸ ᱵᱟᱝᱠᱚ ᱟᱹᱜᱩᱭᱮᱫᱟ ᱵᱩᱥᱩᱵ ᱠᱚᱫᱚ᱾
ᱟᱸ ᱦᱳᱭ ᱜᱚᱝᱠᱮ᱾ ᱟᱸ ᱵᱩᱨᱩ ᱥᱮ ᱵᱤᱨ ᱫᱷᱟᱨᱮ ᱨᱮ ᱛᱟᱸᱦᱮᱱ ᱦᱚᱲ ᱢᱟ ᱚᱱᱟ ᱦᱮᱸ ᱚᱱᱟ ᱩᱫ ᱠᱚ ᱩᱫ ᱯᱮ ᱡᱚᱢ ᱟ ᱟᱨ ᱟᱸᱡᱚᱢ ᱟᱠᱟᱫᱟᱞᱤᱧ ᱵᱤᱨ ᱫᱷᱟᱨᱮ ᱟᱸᱡᱚᱢ ᱜᱮᱭᱟ ᱢᱟᱥᱮ ᱟᱰᱤ ᱥᱮ ᱟᱯᱮᱯᱮ ᱧᱟᱢ ᱜᱮᱭᱟ ᱡᱚᱢᱟᱯᱮ᱾
ᱚ ᱦᱮᱸ ᱜᱚᱝᱠᱮ ᱟᱲᱟᱜ ᱥᱟᱠᱟᱢ ᱡᱟᱦᱟ ᱵᱮᱱ ᱞᱟᱹᱭᱮᱫ ᱫᱚ ᱦᱮᱸ ᱱᱚᱸᱰᱮ ᱟᱹᱰᱤ ᱨᱚᱠᱚᱢᱟᱜ ᱱᱚᱝᱠᱟ ᱧᱟᱢᱚᱜ-ᱟ᱾ ᱡᱟᱦᱟᱸ ᱫᱚ ᱦᱩᱭᱩᱜ ᱠᱟᱱᱟ ᱠᱤᱫᱩ ᱟᱲᱟᱜ ᱥᱮ ᱵᱤᱨ ᱠᱩᱸᱫᱽᱨᱤ ᱦᱮᱸ ᱛᱟᱨᱯᱚᱨ ᱟᱨᱦᱚᱸ ᱚᱝᱠᱟᱱᱟᱜ ᱜᱮ ᱦᱮᱱᱟᱜ-ᱟ ᱛᱟᱨᱯᱚᱨ ᱨᱟᱱ ᱢᱩᱨᱜᱟᱹᱱ ᱠᱚᱦᱚᱸ ᱱᱚᱛᱮ ᱠᱷᱚᱱᱟᱜ ᱟᱹᱰᱤ ᱟᱹᱰᱤ ᱡᱟᱹᱥᱛᱤ ᱜᱮᱠᱚ ᱤᱫᱤᱭᱟ᱾ ᱦᱮᱸ, ᱱᱚᱝᱠᱟ ᱨᱮᱦᱮᱫ ᱠᱚ ᱥᱮ ᱥᱟᱠᱟᱢ ᱠᱚ ᱡᱚ ᱠᱚᱦᱚᱸ᱾
ᱛᱟᱯᱚᱨ ᱟᱨ
ᱦᱮᱸ ᱟᱨ ᱡᱚ ᱵᱤᱞᱤ ᱠᱚᱫᱚ ᱜᱚᱝᱠᱮ ᱵᱤᱨ ᱨᱮᱫᱚ ᱚᱝᱠᱟ ᱞᱮᱠᱟ ᱫᱚ ᱵᱟᱹᱱᱩᱜ-ᱟ᱾ ᱮᱸᱜ, ᱥᱟᱨᱡᱚᱢ ᱵᱤᱨ ᱠᱚᱜᱮ ᱢᱟᱱᱮ ᱫᱟᱨᱮ ᱠᱚᱜᱮ ᱵᱮᱥᱤ ᱦᱮᱱᱟᱜ-ᱟ᱾ ᱟᱨ ᱱᱚᱣᱟ ᱢᱟᱛᱠᱚᱢ ᱫᱟᱨᱮ ᱠᱚᱦᱚᱸ ᱟᱹᱰᱤ ᱡᱟᱹᱥᱛᱤ ᱜᱮ ᱦᱮᱱᱟᱜ-ᱟ ᱛᱟᱞᱦᱮ ᱢᱟᱛᱠᱚᱢ ᱠᱚᱦᱚᱸ ᱫᱚᱢᱮᱞᱮ ᱦᱟᱞᱟᱝ ᱜᱮᱭᱟ ᱨᱚᱦᱚᱲ ᱠᱟᱛᱮᱫ ᱢᱟᱛᱠᱚᱢ ᱞᱟᱴᱷᱮ ᱠᱚᱞᱮ ᱡᱚᱢᱟ ᱥᱮ ᱠᱮ ᱠᱚᱫᱚ ᱠᱚ ᱟᱹᱠᱷᱨᱤᱧᱟᱠᱚ ᱥᱮᱠᱚ ᱯᱟᱹᱣᱨᱟᱹ ᱠᱚ ᱡᱩᱫ ᱟᱨ ᱵᱟᱠᱲᱮ ᱠᱚᱫᱚ ᱵᱮᱱ ᱡᱚᱢ ᱠᱟᱫᱟ ᱥᱮ ᱵᱟᱝ ᱦᱮᱸ ᱚᱱᱟ ᱢᱟᱛᱠᱚᱢ ᱨᱮᱱᱟᱜ ᱡᱟᱦᱟᱸ ᱡᱚ ᱦᱩᱭᱩᱜ-ᱟ ᱚᱱᱟ ᱵᱟᱠᱲᱮ ᱟᱨ ᱵᱟᱠᱲᱮ ᱨᱮᱱᱟᱜ ᱡᱟᱝ ᱫᱚ ᱦᱩᱭᱩᱜ ᱠᱟᱱᱟ ᱠᱩᱩᱸᱭᱰᱤ ᱛᱟᱦᱞᱮ ᱠᱩᱸᱭᱰᱤ ᱥᱩᱱᱩᱢ ᱦᱚᱸᱞᱮ ᱞᱮᱱᱟᱞᱮ ᱟᱨ ᱨᱟᱵᱟᱝ ᱫᱤᱱ ᱚᱡᱚᱜ ᱠᱚᱦᱚᱸ ᱟᱹᱰᱤ ᱞᱚᱞᱚ ᱜᱮᱵᱮᱱ ᱵᱩᱡᱟ ᱦᱮᱸ
ᱦᱩᱸ᱾ ᱛᱟᱦᱞᱮ ᱜᱚᱝᱠᱮ ᱟᱯᱮ ᱵᱤᱨ ᱫᱤᱥᱚᱢ ᱨᱮ ᱛᱟᱦᱮᱸ ᱠᱟᱛᱮ ᱫᱚ ᱟᱹᱰᱤ ᱱᱟᱯᱟᱭ ᱜᱮ ᱟᱵᱚ ᱠᱚ ᱟᱹᱫᱤ ᱛᱟᱦᱮᱸ ᱠᱟᱱ ᱟᱨ ᱱᱤᱛ ᱦᱚᱸ ᱡᱟᱦᱟᱸᱭ ᱠᱚ ᱢᱮᱱᱟᱜ ᱵᱚᱱᱟ ᱵᱤᱨ ᱠᱚᱨᱮ, ᱛᱟᱦᱞᱮ ᱠᱷᱟᱱ ᱵᱤᱨ ᱠᱚᱨᱮᱱᱟᱜ ᱥᱩᱵᱤᱫᱷᱟ ᱫᱚ ᱱᱟᱯᱟᱭ ᱜᱮᱯᱮ ᱧᱟᱢᱟ᱾ ᱡᱟᱦᱟᱸ ᱞᱮᱠᱟ ᱱᱚᱜᱼᱚᱭ ᱵᱤᱱ ᱞᱟᱹᱭ ᱠᱮᱫ ᱞᱮᱠᱟ ᱩᱫ ᱠᱚ ᱯᱷᱩᱴᱠᱟᱹ ᱠᱚ ᱟᱨ ᱱᱚᱣᱟ ᱠᱚ ᱡᱤᱱᱤᱥ ᱫᱚ ᱟᱹᱰᱤ ᱱᱟᱯᱟᱭ ᱡᱤᱱᱤᱥ ᱠᱟᱱᱟ ᱡᱟᱦᱟᱸ ᱫᱚ ᱟᱵᱚᱱᱟᱜ ᱦᱚᱲᱢᱚ ᱡᱤᱣᱤ ᱨᱮ ᱮᱸᱻ ᱡᱟᱦᱟᱸ ᱵᱟᱹᱲᱤᱡ ᱚᱨᱥᱚᱝ ᱫᱚ ᱵᱟᱭ ᱟᱹᱜᱩᱭᱟ ᱪᱮᱫᱟᱜ ᱥᱮ ᱱᱚᱣᱟ ᱫᱚ ᱯᱨᱟᱠᱨᱤᱛᱤᱠ ᱨᱮᱱᱟᱜ ᱫᱟᱲᱮᱛᱮ ᱦᱩᱭᱩᱜ ᱠᱟᱱᱟ ᱱᱚᱣᱟ ᱨᱮᱫᱚ ᱡᱟᱦᱟᱸ ᱱᱚᱝᱠᱟᱱᱟᱜ ᱨᱟᱥᱟᱭᱱᱤᱠ ᱥᱟᱨ ᱠᱚᱫᱚ ᱵᱟᱝ ᱵᱮᱵᱚᱦᱟᱨᱚᱜ ᱠᱟᱱᱟ᱾ ᱡᱟᱦᱟᱸ ᱞᱮᱠᱟ ᱵᱤᱱ ᱞᱟᱹᱭ ᱠᱮᱫ ᱞᱮᱠᱟ ᱠᱤᱫᱩ ᱟᱲᱟᱜ ᱠᱚ ᱪᱮᱫᱟᱜ ᱥᱮ ᱠᱤᱫᱩ ᱟᱲᱟᱜ ᱟᱞᱮ ᱦᱚᱸ ᱯᱮᱲᱟ ᱢᱮᱱᱟᱜ ᱠᱚᱣᱟ ᱵᱤᱨ ᱫᱤᱥᱚᱢ ᱨᱮ ᱠᱚ ᱟᱹᱜᱩ ᱵᱟᱲᱟᱣᱟᱞᱮ ᱜᱮᱭᱟ᱾ ᱡᱚᱢ ᱵᱟᱲᱟ ᱦᱩᱭᱩ ᱠᱟᱱᱟ ᱥᱟᱞᱟᱜ ᱟᱹᱰᱤ ᱵᱮᱥ ᱵᱩᱡᱷᱟᱹᱜ-ᱟ᱾
ᱛᱟᱨᱯᱚᱨᱮ ᱜᱚᱝᱠᱮ ᱦᱚᱸᱜ-ᱚᱭ ᱡᱟᱦᱟᱸ ᱡᱚ ᱵᱤᱞᱤ ᱠᱚᱵᱮᱱ ᱞᱟᱹᱭᱫᱟ ᱮᱸᱫ ᱱᱚᱣᱟ ᱩᱞ ᱥᱮ ᱠᱟᱱᱴᱷᱟᱲ ᱥᱮ ᱩᱸᱻ ᱡᱟᱦᱟᱸ ᱠᱚ ᱞᱟᱹᱭᱮᱫ ᱮᱢ ᱟᱹᱰᱤ ᱨᱚᱠᱚᱢᱟᱜ ᱦᱮᱱᱟᱜ-ᱟ ᱡᱮᱢᱚᱱ ᱠᱳᱫ ᱠᱚ ᱦᱮᱸ ᱛᱟᱞᱦᱮ ᱱᱤᱛ ᱱᱮᱛᱟᱨ ᱫᱚᱠᱚ ᱢᱟᱜ ᱮᱫᱟ ᱥᱮ ᱠᱟᱴᱠᱚ ᱠᱚ ᱠᱚ ᱟᱹᱠᱷᱨᱤᱧ ᱮᱫᱟᱠᱚ ᱯᱟᱴᱟ ᱠᱚᱠᱚ ᱡᱩᱛ ᱮᱫᱟ᱾ ᱚᱱᱟ ᱛᱮᱜᱮ ᱟᱹᱰᱤ ᱜᱟᱱ ᱜᱮ